ᱦᱮᱞᱳ᱾ ᱡᱚᱦᱟᱨ ᱜᱮ᱾
ᱦᱮᱸ ᱡᱚᱦᱟᱨ ᱜᱮ᱾
ᱚᱠᱟ ᱞᱮᱠᱟ ᱢᱮᱱᱟᱜ ᱢᱮᱭᱟ?
ᱩᱸ ᱱᱟᱯᱟᱭ ᱜᱮ ᱢᱤᱱᱤᱧᱟ᱾
ᱟᱪᱪᱷᱟ᱾
ᱟᱢ ᱪᱮᱜ ᱞᱮᱠᱟ ᱢᱮᱱᱟᱜ ᱢᱮᱭᱟ?
ᱤᱧ ᱦᱚᱸ ᱱᱟᱯᱟᱭ ᱜᱮ ᱢᱮᱱᱟᱜ ᱠᱟᱫᱤᱧᱟ᱾
ᱟᱪᱪᱷᱟ᱾
ᱫᱟᱠᱟ ᱠᱚᱫᱚ ᱯᱮ ᱡᱚᱢ ᱠᱮᱫᱟ?
ᱦᱩᱸ ᱫᱟᱠᱟ ᱡᱚᱢ ᱵᱟᱲᱟ ᱦᱩᱭᱱᱟ ᱠᱟᱹᱴᱤᱡ ᱢᱟᱨᱟᱝ ᱜᱮ᱾
ᱟᱪᱪᱷᱟ᱾
ᱟᱯᱮᱭᱟᱜ ᱟᱸᱡᱚᱢ ᱵᱟᱲᱟ ᱦᱩᱭᱱᱟ ᱥᱮ ᱟᱹᱣᱨᱤ?
ᱦᱩᱭ ᱠᱟᱱᱟ ᱟᱞᱮᱭᱟᱜ ᱦᱚᱸ᱾
ᱚ᱾
ᱟᱪᱪᱷᱟ ᱛᱮᱦᱤᱧ ᱫᱚ ᱵᱟᱦᱟ ᱱᱤᱭᱟᱹᱞᱟᱝ ᱜᱟᱞᱢᱟᱨᱟᱣᱟ᱾
ᱴᱷᱤᱠ ᱜᱮᱭᱟ᱾
ᱦᱩᱸ᱾ ᱟᱞᱮᱥᱮᱡ ᱫᱚ ᱯᱮ ᱢᱟᱦᱟ ᱨᱮᱠᱚ ᱵᱟᱦᱟᱜᱼᱟ, ᱟᱯᱮ ᱥᱮᱫ ᱫᱚ?
ᱟᱞᱮᱥᱤᱡ ᱦᱚᱸ ᱯᱮ ᱢᱟᱦᱟ ᱜᱮ ᱦᱳᱭᱳᱜᱼᱟ᱾
ᱟᱪᱪᱷᱟ᱾
ᱯᱮ ᱢᱟᱦᱟ ᱨᱮ ᱪᱮ ᱠᱚᱠᱚ ᱢᱟᱱᱟᱣ ᱜᱮᱭᱟ?
ᱯᱮ ᱢᱟᱦᱟ ᱨᱮᱫᱚ ᱩᱢ ᱦᱩᱭᱩᱜ ᱜᱮᱭᱟ, ᱥᱟᱹᱨᱫᱤ ᱦᱩᱭᱩᱜ ᱜᱮᱭᱟ, ᱟᱨ ᱡᱟᱞᱮ ᱦᱩᱭᱩᱜ ᱜᱮᱭᱟ᱾ ᱟᱨ ᱟᱯᱮ ᱥᱮᱫ ᱫᱚ?
ᱟᱞᱮ ᱟᱞᱮ ᱥᱮᱜ ᱦᱚᱸ ᱩᱢ ᱦᱳᱭᱳᱜᱼᱟ ᱥᱟᱹᱨᱫᱤ ᱦᱳᱭᱳᱜᱼᱟ ᱟᱨ ᱡᱟᱦᱟᱸ ᱫᱚ ᱡᱟᱞᱮ ᱢᱟᱦᱟ ᱠᱚ ᱞᱟᱹᱭᱟ᱾
ᱦᱳᱭ ᱟᱪᱪᱷᱟ ᱵᱟᱦᱟ ᱵᱚᱸᱜᱟ ᱫᱚ ᱛᱤᱥ ᱯᱮ ᱢᱟᱱᱟᱣ ᱜᱮᱭᱟ?
ᱵᱟᱦᱟ ᱵᱚᱸᱜᱟ ᱫᱚ ᱦᱳᱭᱳᱜ ᱠᱟᱱᱟ ᱪᱟᱹᱛ ᱵᱚᱸᱜᱟ᱾
ᱚ ᱟᱞᱮ ᱦᱚᱸ᱾
ᱚ᱾
ᱯᱚᱭᱞᱳ ᱥᱮᱜ ᱥᱮ ᱢᱩᱫᱟᱹᱫᱽ ᱥᱮᱜ᱾
ᱦᱩᱸ ᱳᱭ ᱢᱟᱡᱷᱟ ᱢᱟᱷᱡᱤ ᱥᱮᱜ ᱨᱮ ᱦᱩᱭᱳᱜ ᱜᱮᱭᱟ᱾
ᱟᱪᱪᱷᱟ᱾ ᱟᱨ ᱵᱟᱦᱟ ᱵᱚᱸᱜᱟ ᱨᱮᱫᱚ ᱪᱤᱞᱤ ᱯᱮᱲᱟ ᱠᱚᱯᱮ ᱱᱮᱣᱛᱟ ᱟᱹᱜᱩ ᱠᱚᱣᱟ?
ᱩᱸᱜ ᱵᱟᱦᱟ ᱵᱟᱦᱟ ᱯᱚᱨᱚᱵᱽ ᱨᱮᱫᱚ ᱡᱮᱢᱚᱱ ᱵᱟᱦᱟ ᱯᱚᱨᱚᱵᱽ ᱨᱮᱫᱚ ᱩᱸ ᱚᱲᱟᱜ ᱨᱮᱱ ᱜᱚᱢᱠᱮ ᱠᱚ
ᱟᱨ ᱪᱤᱞᱤ ᱠᱚᱯᱮ ᱱᱮᱣᱛᱟ ᱟᱹᱜᱩ ᱠᱚ ᱜᱮᱭᱟ?
ᱚᱲᱟᱜ ᱨᱮ ᱡᱟᱦᱟᱸᱭ ᱢᱟᱹᱭ ᱵᱤᱴᱤ ᱠᱚ ᱜᱚᱝ ᱠᱟᱠ ᱠᱚᱣᱟᱞᱮ
ᱟᱪᱪᱷᱟ ᱾
ᱦᱮᱸ ᱩᱱᱠᱩ ᱠᱚ ᱱᱮᱶᱛᱟ ᱟᱹᱜᱩ ᱠᱚᱣᱟᱞᱮ᱾
ᱚᱸ ᱦᱳᱭᱛᱚ ᱾
ᱟᱨ ᱟᱯᱮ, ᱟᱯᱮᱥᱮᱫ ᱫᱚ ᱢᱟᱱᱮ ᱢᱟᱹᱭ ᱵᱤᱴᱤ ᱛᱟᱠᱚ ᱡᱟᱦᱟᱸᱭ ᱠᱚᱯᱮ ᱜᱚᱝ ᱠᱟᱠᱚ ᱩᱱᱠᱩ ᱱᱮᱣᱛᱚ ᱟᱹᱜᱩ ᱠᱚ ᱜᱮᱭᱟ ᱥᱮ ᱵᱟᱝ?
ᱩᱱᱠᱩ ᱠᱚᱜᱮᱞᱮ ᱱᱮᱣᱛᱟ ᱠᱚ ᱜᱮᱭᱟ ᱾
ᱚ
ᱟᱨ ᱩᱢ ᱢᱟᱦᱟ ᱦᱤᱞᱳᱜ ᱫᱚ ᱪᱮᱫ ᱠᱚᱯᱮ ᱪᱤᱠᱟᱹᱭ ᱜᱮᱭᱟ?
ᱩᱢ ᱢᱟᱦᱟ ᱦᱤᱞᱳᱜ ᱫᱚ ᱡᱮᱢᱚᱱ ᱚᱲᱟᱜ ᱠᱚᱨᱮᱱᱟᱜ ᱠᱟᱹᱢᱤ ᱠᱚ ᱛᱟᱦᱮᱱᱟ ᱾ᱡᱟᱦᱟᱸ ᱫᱚ ᱜᱟᱪᱟᱣ ᱠᱚ ᱛᱟᱦᱮᱱ ᱜᱮᱭᱟ ᱜᱮᱸᱫᱟᱜ ᱥᱟᱯᱟ ᱥᱟᱹᱯᱷᱤ ᱠᱚ ᱾ ᱛᱟᱯᱚᱨ ᱚᱲᱟᱜ ᱥᱟᱯᱟ ᱥᱟᱹᱯᱷᱤ ᱠᱚ ᱛᱟᱦᱮᱱᱟ ᱢᱟᱱᱮ ᱪᱷᱚᱪ ᱠᱚ ᱤᱱᱟᱹ ᱠᱚ ᱦᱩᱭᱩᱜ-ᱟ, ᱤᱱᱟᱹ ᱠᱚ ᱦᱩᱭ ᱠᱟ ᱛᱮᱜ ᱫᱤᱭᱮ ᱟᱹᱭᱩᱵᱚᱜ-ᱟ, ᱟᱹᱭᱩᱵ ᱠᱟᱛᱮ ᱫᱚ ᱱᱟᱭᱠᱮ ᱚᱲᱟᱜ ᱞᱮ ᱪᱟᱞᱟᱜ-ᱟ ᱾ ᱱᱟᱭᱠᱮ ᱚᱲᱟᱜ ᱥᱮᱱ ᱠᱟᱛᱮᱫ, ᱚᱸᱰᱮ ᱢᱟᱱᱮ ᱮᱱᱮᱡ ᱥᱮᱨᱮᱧ ᱛᱟᱞᱟᱛᱮ ᱵᱚᱸᱜᱟ ᱵᱩᱨᱩ ᱠᱚ ᱚᱢ ᱵᱚᱸᱜᱟ ᱵᱩᱨᱩ ᱠᱚ ᱟᱬᱜᱚ ᱠᱚᱣᱟ ᱾ ᱟᱨ ᱵᱚᱸᱜᱟ ᱵᱩᱨᱩ ᱟᱬᱜᱚ ᱠᱟᱛᱮᱜ ᱢᱟᱱᱮ ᱩᱱᱠᱩ ᱠᱩᱞᱤ ᱠᱚᱣᱟ ᱠᱚ ᱢᱟᱱᱮ ᱵᱷᱟᱜᱤ ᱦᱳᱭ ᱟᱠᱟᱱᱟ ᱥᱮ ᱵᱟᱹᱲᱤᱡ ᱦᱳᱭ ᱠᱟᱱᱟ ᱾ ᱚᱱᱟ ᱢᱟᱱᱮ ᱵᱷᱟᱜᱮ ᱵᱟᱹᱲᱤᱡ ᱠᱚ ᱠᱩᱞᱤ ᱵᱩᱡᱷᱟᱹ ᱡᱚᱝᱟᱜ-ᱟ ᱾
ᱦᱩᱸ ᱾
ᱤᱱᱟᱹᱜᱤ ᱦᱩᱭᱩᱜ ᱜᱮᱭᱟ ᱩᱱ ᱦᱤᱞᱳᱜ ᱫᱚ, ᱟᱯᱮ ᱥᱮᱪ ᱪᱮᱫ ᱦᱩᱭᱩᱜ ᱜᱮᱭᱟ ᱩᱱ ᱦᱤᱞᱳᱜ?
ᱟᱞᱮᱥᱮᱫ ᱦᱚᱸ ᱩᱢ ᱦᱤᱞᱚᱜ ᱫᱚ ᱢᱟᱱᱮ ᱩᱱᱠᱩ ᱟᱭᱳ ᱠᱚᱫᱚ ᱚᱲᱟᱜ ᱫᱚ ᱠᱚ ᱜᱮᱡ ᱜᱩᱨᱤᱡ-ᱟ ᱾
ᱦᱩᱸ ᱾
ᱟᱨ ᱩᱢ ᱯᱷᱟᱨᱪᱟ ᱵᱟᱲᱟᱜ ᱟᱠᱚ ᱮᱱᱦᱤᱞᱳᱜ ᱫᱚ ᱱᱟᱭᱠᱮ ᱚᱲᱟᱜ ᱠᱚ ᱪᱟᱞᱟᱜ-ᱟ, ᱟᱨ ᱱᱟᱭᱠᱮ ᱚᱲᱟᱜ ᱪᱟᱞᱟᱣ ᱠᱟᱛᱮᱜ ᱱᱟᱭᱠᱮ ᱡᱟᱦᱟᱸ ᱢᱟᱱᱮ ᱟᱫᱣᱟ ᱪᱟᱣᱞᱮ ᱩᱱᱤ ᱟᱫᱚᱣᱟ ᱪᱟᱣᱞᱮ ᱪᱟᱣᱞᱮ ᱠᱟᱜ ᱫᱚ, ᱡᱟᱦᱟᱸᱭ ᱡᱟᱝ ᱠᱟᱜ-ᱟ ᱾
ᱦᱩᱸ ᱾
ᱠᱷᱚᱡ ᱚᱱᱟ ᱱᱟᱣᱟ ᱦᱟᱴᱟᱜ ᱨᱮ ᱵᱚᱸᱜᱟ ᱵᱩᱨᱩ ᱠᱚ ᱜᱟᱥᱟᱣ ᱦᱚᱪᱚ ᱠᱚᱣᱟ ᱾ ᱟᱨ ᱚᱱᱠᱟ ᱠᱟᱛᱮ ᱵᱚᱸᱜᱟ ᱵᱩᱨᱩ ᱦᱚᱦᱚ ᱠᱟᱛᱮᱜ ᱩᱱᱠᱩ ᱢᱟᱱᱮ ᱟᱹᱛᱩ ᱦᱚᱲ ᱡᱟᱦᱟᱸᱭ ᱡᱟᱦᱮᱨ ᱥᱟᱹᱲᱤᱢᱠᱚ ᱫᱟᱵᱟ ᱮᱱᱦᱤᱞᱳᱜ ᱚᱱᱟ ᱠᱚ ᱧᱮᱞ ᱟᱹᱜᱩᱭᱟ ᱾
ᱦᱩᱸ ᱾
ᱚᱱᱟ ᱧᱮᱞ ᱠᱟᱛᱮᱜ ᱠᱚ ᱢᱟᱱᱮ ᱡᱟᱦᱟᱸ ᱵᱷᱟᱜᱤ ᱵᱟᱹᱲᱤᱡ ᱠᱚ ᱧᱟᱢᱟ, ᱚᱱᱟ ᱦᱮᱡ ᱠᱟᱛᱮᱜ ᱠᱚ ᱞᱟᱹᱭᱟ ᱾
ᱟᱪᱪᱷᱟ᱾
ᱩᱢ ᱦᱤᱞᱳᱜ ᱫᱚ ᱚᱱᱟ ᱠᱚᱜᱮ ᱦᱩᱭᱩᱜ-ᱟ, ᱟᱨ ᱥᱟᱹᱨᱫᱤ ᱦᱤᱞᱳᱜ ᱫᱚ ᱪᱮᱫ ᱠᱚ ᱦᱩᱭᱩᱜ ᱜᱮᱭᱟ?
ᱥᱟᱹᱨᱫᱤ ᱦᱤᱞᱳᱜ ᱫᱚ ᱡᱮᱢᱚᱱ ᱥᱮᱛᱟᱜ ᱨᱮ ᱛᱩᱯᱩ ᱥᱟᱯᱷᱟ ᱠᱟᱛᱮᱜ ᱦᱩᱸ ᱡᱟᱦᱮᱨ ᱠᱚ ᱪᱟᱞᱟᱜ ᱜᱮᱭᱟ ᱜᱚᱜᱚ ᱦᱚᱲ ᱦᱚᱸ ᱵᱟᱵᱟ ᱦᱚᱲ ᱦᱚᱸ ᱟᱸ ᱤᱱᱟᱹ ᱯᱚᱨᱮ ᱱᱟᱭᱠᱮ ᱚᱲᱟᱜ ᱠᱚ ᱪᱟᱞᱟᱜ-ᱟ᱾ ᱱᱟᱭᱠᱮ ᱚᱲᱟᱜ ᱥᱮᱱ ᱠᱟᱛᱮ ᱚᱸᱰᱮ ᱦᱚᱸ ᱮᱱᱮᱡ ᱥᱮᱨᱮᱧ ᱛᱟᱞᱟᱛᱮ ᱵᱚᱸᱜᱟ ᱵᱩᱨᱩ ᱠᱚ ᱢᱟᱱᱮ ᱦᱚᱦᱚ ᱟᱠᱚᱣᱟ ᱠᱚ ᱛᱟᱨᱯᱚᱨᱮ ᱠᱚ ᱮᱱᱮᱡ, ᱮᱱᱮᱡ, ᱮᱱᱮᱡ, ᱮᱱᱮᱡ ᱛᱮᱜᱮ ᱢᱟᱱᱮ ᱱᱟᱭᱠᱮ ᱠᱚ ᱤᱫᱤᱭᱟ ᱡᱟᱦᱮᱨ ᱛᱟᱨᱯᱚᱨ ᱱᱟᱭᱠᱮ ᱡᱟᱦᱮᱨ ᱤᱫᱤ ᱠᱟᱛᱮᱫ ᱟᱫᱚ ᱚᱸᱰᱮ ᱯᱩᱡᱟᱹᱭᱟᱠᱚ ᱾ ᱯᱩᱡᱟᱹ ᱠᱚ ᱩᱸ ᱯᱩᱡᱟᱹ ᱠᱚ ᱦᱩᱭ ᱠᱟᱛᱮᱫ ᱢᱟᱱᱮ ᱜᱚᱜᱚ ᱦᱚᱲ ᱫᱚ ᱚᱲᱟᱜ ᱠᱚ ᱦᱤᱡᱩᱜᱼᱟ, ᱟᱨ ᱵᱟᱵᱟ ᱦᱚᱲ ᱫᱚ ᱚᱸᱰᱮ ᱠᱚ ᱛᱟᱦᱮᱸᱱ ᱜᱮᱭᱟ ᱥᱳᱲᱮ ᱠᱚ ᱤᱥᱤᱱ ᱜᱮᱭᱟ ᱠᱚ᱾ ᱫᱤᱭᱮ ᱛᱟᱯᱚᱨ ᱜᱚᱜᱚ ᱦᱚᱲ ᱵᱟᱠᱚ ᱥᱮᱱᱚᱜ ᱜᱮᱭᱟ? ᱢᱟᱸᱡᱟᱱ ᱟᱨ ᱥᱳᱲᱮ ᱠᱚ ᱡᱚᱢᱟ ᱟᱨ ᱮᱱᱮᱡ ᱮᱱᱮᱡ ᱮᱱᱮᱡ ᱛᱮ ᱟᱵᱟᱨ ᱱᱟᱭᱠᱮ ᱚᱲᱟᱜ ᱠᱚ ᱟᱹᱜᱩᱭᱟ᱾ ᱟᱨ ᱟᱯᱮ ᱥᱮᱜ ᱪᱮᱫ ᱞᱮᱠᱟ ᱦᱩᱭᱩᱜ ᱜᱮᱭᱟ?
ᱟᱞᱮ ᱥᱮᱫ ᱦᱚᱸ ᱚᱝᱠᱟ ᱜᱮ ᱦᱩᱭᱩᱜ ᱜᱮᱭᱟ ᱮᱱᱦᱤᱞᱳᱜ ᱫᱚ ᱥᱮᱛᱟᱜ ᱨᱮ ᱵᱮᱨᱮᱫ ᱠᱟᱛᱮᱜ ᱟᱹᱛᱩ ᱦᱚᱲ ᱢᱟᱱᱮ ᱱᱟᱭᱠᱮ ᱚᱲᱟᱜ ᱴᱷᱮᱡ ᱠᱚ ᱪᱟᱞᱟᱜᱼᱟ, ᱟᱨ ᱱᱟᱭᱠᱮ ᱩᱢ ᱯᱷᱟᱨᱪᱟ ᱠᱟᱛᱮᱛ ᱡᱷᱚᱛᱚ ᱦᱚᱲ ᱛᱮ ᱡᱟᱦᱮᱨ ᱠᱚ ᱟᱜᱩᱭ ᱭᱟ ᱟᱨ ᱚᱸᱰᱮ ᱯᱩᱡᱟᱹ ᱯᱟᱥᱟ ᱦᱩᱭᱩᱜ ᱜᱮᱭᱟ᱾ ᱟᱨ ᱟᱛᱩ ᱨᱮᱱ ᱜᱚᱰᱮᱛ ᱫᱚ ᱜᱤᱫᱽᱨᱟᱹ ᱯᱤᱫᱽᱨᱟᱹ ᱠᱚ ᱟᱛᱮᱜ ᱢᱟᱱᱮ ᱜᱷᱩᱜᱤ ᱨᱮ ᱦᱟᱠ ᱢᱟᱱᱮ ᱜᱷᱩᱜᱤ ᱥᱟᱵ ᱠᱟᱛᱮᱜ ᱟᱛᱩ ᱨᱮ ᱢᱟᱱᱮ ᱥᱤᱢ ᱠᱚ ᱥᱤᱢ ᱥᱟᱵ ᱞᱟᱹᱜᱤᱫ ᱛᱮ ᱜᱤᱫᱽᱨᱟᱹ ᱯᱤᱫᱽᱨᱟᱹ ᱛᱮᱜ ᱩᱸ ᱩᱰᱩᱠᱟᱭ ᱚᱲᱟᱜ ᱠᱷᱚᱱᱟᱜ᱾
ᱟᱨ ᱚᱱᱟ ᱜᱮ ᱱᱚᱸᱰᱮ ᱠᱚ ᱥᱚᱲᱮ ᱭᱟᱠᱚ ᱯᱨᱚᱥᱟᱛ ᱞᱮᱠᱟ ᱛᱮᱠᱚ ᱦᱟᱹᱴᱤᱧᱟ ᱯᱚᱨᱮ ᱛᱮ᱾
ᱚᱱᱟ ᱫᱚ ᱛᱤᱨᱮ ᱦᱩᱭᱩᱜ ᱜᱮᱭᱟ?
ᱚᱱᱟ ᱫᱚ ᱥᱮᱛᱟᱜ ᱨᱮ ᱦᱩᱭᱩᱜ-ᱟ᱾ ᱟᱯᱮ ᱥᱮᱜ ᱫᱚ ᱚᱱᱟ ᱫᱚ ᱵᱟᱝ ᱦᱩᱭᱩᱜ ᱛᱮ?
ᱚᱱᱟ ᱫᱚ ᱵᱟᱝ ᱦᱩᱭᱩᱜᱼᱟ ᱡᱟᱦᱟᱸ ᱚᱱᱮ ᱢᱟᱡᱟᱱ ᱵᱮᱰᱟ ᱯᱩᱡᱟᱹ ᱯᱚᱨᱮ ᱡᱟᱦᱟᱸ ᱥᱚᱲᱮ ᱭᱟᱠᱚ ᱤᱱᱟᱹ ᱜᱮ ᱦᱩᱭᱩᱜᱼᱟ, ᱟᱫᱚ ᱤᱱᱟᱹ ᱯᱚᱨᱮ ᱫᱚ ᱵᱟᱝ ᱦᱩᱭᱩᱜ ᱜᱮᱭᱟ᱾
ᱟᱫᱚ ᱚᱱᱮ ᱥᱮ ᱚᱱᱮ ᱥᱟᱨᱫᱤ ᱦᱤᱞᱳᱜ ᱡᱮ ᱱᱟᱭᱠᱮ ᱠᱚ ᱟᱜᱩᱭ ᱭᱟ ᱛᱟᱨᱯᱚᱨᱮ ᱚᱸᱰᱮ ᱯᱩᱡᱟᱹ ᱭᱟᱭ, ᱛᱟᱯᱚᱨᱮ ᱯᱩᱡᱟᱹ ᱯᱟᱥᱟ ᱠᱚ ᱦᱩᱭᱩᱜᱼᱟ, ᱛᱟᱯᱚᱨᱮ ᱡᱟᱦᱟᱸᱭ ᱡᱟᱦᱟᱸᱭ ᱢᱟᱱᱮ ᱯᱩᱡᱟᱹ ᱠᱚ ᱮᱢᱟ ᱩᱱᱠᱩ ᱫᱚ ᱞᱟᱦᱟ ᱨᱮᱠᱚ ᱪᱟᱞᱟᱜᱼᱟ ᱥᱮ ᱥᱮᱛᱟᱜ ᱵᱮᱲᱟ᱾ ᱟᱨ ᱡᱟᱦᱟᱸᱭ ᱵᱟᱝ ᱠᱚ ᱮᱢᱟ ᱩᱝᱠᱩ ᱫᱚ ᱵᱟᱝ ᱠᱚ ᱪᱟᱞᱟᱜᱼᱟ ᱩᱝᱠᱩ ᱫᱚ ᱮᱠᱟᱞ ᱛᱮ ᱢᱟᱸᱡᱟᱱ ᱵᱮᱲᱟ ᱠᱚ ᱪᱟᱞᱟᱜᱼᱟ᱾ ᱟᱨ ᱱᱟᱭᱠᱮ ᱱᱟᱭᱠᱮ ᱡᱟᱦᱟᱸ ᱨᱮᱭ ᱯᱩᱡᱟᱹᱭ ᱜᱮᱭᱟ ᱚᱸᱰᱮ ᱫᱚ ᱪᱮᱫ ᱪᱮᱫ ᱫᱟᱨᱮ ᱛᱟᱦᱮᱸᱱ ᱜᱮᱛᱮ?
ᱥᱟᱨᱡᱚᱢ ᱫᱟᱨᱮ ᱜᱮ ᱛᱟᱦᱮᱸᱱᱟ᱾
ᱚ ᱟᱪᱪᱷᱟ, ᱟᱞᱮ ᱴᱷᱮᱡ ᱫᱚ ᱥᱟᱨᱡᱚᱢ ᱫᱟᱨᱮ ᱛᱟᱦᱮᱸᱱᱟ ᱟᱨ ᱢᱟᱛᱠᱚᱢ ᱫᱟᱨᱮ ᱛᱟᱦᱮᱸᱱ ᱜᱮᱭᱟ᱾ ᱟᱨ ᱱᱟᱭᱠᱮ ᱡᱟᱦᱟᱸ ᱢᱟᱱᱮ ᱡᱟᱦᱟᱸ ᱨᱮ ᱫᱩᱲᱩᱵ ᱠᱚᱜ-ᱟᱭ ᱯᱩᱡᱟᱹ ᱞᱟᱹᱜᱤᱫ ᱛᱮ
ᱦᱩᱸ᱾
ᱚᱸᱰᱮ ᱫᱚ ᱤᱭᱟᱹ ᱱᱟᱭᱠᱮ ᱟᱭᱳ ᱫᱚᱭ ᱛᱟᱦᱮᱸᱱᱟᱭ ᱥᱮ ᱵᱟᱝ?
ᱦᱮᱸ ᱱᱟᱭᱠᱮ ᱟᱹᱭᱩ ᱦᱚᱸ ᱛᱟᱦᱮᱸᱱ ᱜᱮᱭᱟᱭ᱾
ᱟᱪᱪᱷᱟ, ᱢᱟᱱᱮ ᱵᱟᱱᱟ ᱦᱚᱲ ᱛᱮ ᱟᱪᱪᱷᱟ ᱟᱪᱪᱷᱟ᱾ ᱦᱮᱸ ᱟᱞᱮ ᱥᱮᱫ ᱫᱚ ᱩᱱᱠᱤᱱᱟᱜ ᱛᱟᱭᱚᱢ ᱨᱮ ᱟᱨᱚ ᱠᱩᱰᱟᱹᱢ ᱱᱟᱭᱠᱮ ᱦᱚᱸᱭ ᱛᱟᱦᱮᱸᱱ ᱜᱮᱭᱟ, ᱟᱯᱮ ᱥᱮᱜ ᱛᱟᱦᱮᱸᱱ ᱜᱮᱭᱟ?
ᱵᱟᱝ ᱟᱞᱮ ᱥᱮᱫ ᱫᱚ ᱩᱸᱜ ᱵᱟᱝᱮ ᱛᱟᱦᱮᱸᱱ ᱜᱮᱭᱟ ᱛᱚ᱾
ᱟᱪᱪᱷᱟ᱾ ᱮᱸ ᱩᱸ ᱩᱸᱜ ᱡᱟᱞᱮ ᱢᱟᱦᱟᱸ ᱦᱤᱞᱳᱜ ᱫᱚ ᱪᱮᱜ ᱠᱚᱯᱮ ᱪᱤᱠᱟᱭ ᱜᱮᱭᱟ?
ᱡᱟᱞᱮ ᱢᱟᱦᱟᱸ ᱦᱤᱞᱳᱜ ᱫᱚ ᱩᱢ ᱥᱮᱛᱟᱜ ᱵᱮᱨᱟ ᱩᱸᱜ ᱩᱸ ᱥᱮᱛᱟᱜ ᱠᱷᱚᱱᱟᱜ ᱜᱮ ᱫᱟᱜ ᱠᱚ ᱫᱩᱞ ᱡᱚᱱᱤᱜᱼᱟ᱾ ᱛᱟᱯᱚᱨ ᱢᱟᱱᱮ‌ ᱮᱢ ᱡᱟᱦᱟᱸ ᱨᱮ ᱟᱠᱷᱲᱟ ᱚᱸᱰᱮ ᱠᱷᱚᱱᱟᱜ ᱫᱟᱜ ᱠᱚ ᱫᱩᱞ ᱤᱫᱤᱭᱟ ᱢᱟᱱᱮ ᱪᱮᱛᱟᱱ ᱥᱮᱫ ᱦᱚᱸ ᱞᱟᱛᱟᱨ ᱥᱮ ᱢᱟᱱᱮ ᱞᱟ ᱪᱮᱛᱟᱱ ᱯᱟᱲᱟ ᱦᱚᱸ ᱞᱟᱛᱟᱨ ᱯᱟᱲᱟ ᱥᱮᱜ ᱦᱚᱸ ᱟᱨ ᱩᱸᱢ ᱫᱟᱜ ᱫᱩᱞ ᱦᱩᱭ ᱱᱟ ᱵᱟᱨᱚᱴᱟ ᱦᱟᱹᱵᱤᱡ ᱛᱟᱯᱚᱲ ᱵᱟᱨᱚᱴᱟ ᱯᱚᱨᱮ ᱫᱚᱼᱼ ᱢᱟᱱᱮ ᱡᱟᱦᱟᱸ ᱨᱮ ᱢᱟᱱᱮ ᱩᱸᱜ ᱜᱟᱞᱢᱟᱨᱟᱣ ᱠᱚ ᱦᱚᱦᱚ ᱠᱟᱜ-ᱟ ᱦᱚᱭ ᱥᱮ᱾
ᱦᱩᱸ᱾
ᱚᱸᱰᱮ ᱚᱸᱰᱮ ᱢᱟᱱᱮ ᱥᱟᱱᱟᱢ ᱢᱟᱱᱮ ᱢᱮᱱᱟᱜ ᱟᱛᱩ ᱨᱮᱱ ᱦᱚᱲ ᱠᱚ ᱪᱟᱞᱟᱜ-ᱟ ᱢᱟᱼᱼ ᱢᱟᱱᱟᱱ ᱦᱚᱲ ᱠᱚ ᱛᱚᱨ ᱥᱚᱛᱮ ᱩᱱᱠᱩᱼᱼ ᱢᱟᱱᱮ ᱩᱱᱠᱩ ᱨᱮᱱ ᱜᱩᱱ ᱢᱟᱱᱮ ᱜᱩᱱᱤ ᱜᱩᱨᱤᱵᱽ ᱠᱚᱠᱚ ᱥᱮᱱᱚᱜ-ᱟ ᱚᱸᱰᱮ ᱟᱨᱼᱼ ᱚᱸᱰᱮ ᱵᱟᱨᱭᱟ ᱠᱚᱲ ᱨᱮᱱ ᱢᱟᱱᱮ ᱯᱩᱛᱩᱞ ᱠᱚ ᱵᱮᱱᱟᱣ ᱠᱤᱱᱟ, ᱩᱱᱠᱤᱱ ᱫᱚ ᱡᱟᱦᱟᱸᱭ ᱫᱚ ᱩᱸᱜ ᱞᱟᱹᱭ ᱫᱟᱠᱚ ᱯᱤᱞᱪᱩ ᱦᱟᱲᱟᱜ ᱯᱤᱞᱪᱩᱼᱼ ᱪᱩ ᱦᱟᱲᱟᱢ ᱟᱨ ᱯᱤᱞᱪᱩ ᱵᱩᱲᱦᱤ ᱩᱱᱠᱤᱱ ᱧᱩᱛᱩᱢ ᱛᱮ᱾
ᱟᱸᱪᱪᱷᱟ᱾
ᱚᱱᱟ ᱩᱱᱠᱤᱱ ᱛᱟᱨᱯᱚᱨ ᱢᱟᱱᱮ ᱩᱱᱠᱤᱱ ᱠᱚ ᱵᱟᱯᱞᱟ ᱠᱤᱱᱟ ᱠᱚ ᱟᱸᱨᱼᱼ ᱩᱝᱠᱤᱱ ᱵᱟᱯᱞᱟ ᱯᱚᱨᱮᱼᱼ ᱦᱮ ᱸ ᱤᱱᱟᱹ ᱯᱚᱨᱮ ᱠᱷᱚᱱ ᱟᱜ ᱜᱮ ᱢᱟᱱᱮ ᱡᱟᱦᱟᱸᱭ ᱢᱟᱱᱮ ᱟᱹᱛᱳ ᱨᱮᱱ ᱢᱟᱱᱮ ᱵᱟᱹᱦᱩ ᱢᱟᱱᱮ ᱟᱹᱜᱩ ᱠᱟᱜ ᱠᱚᱣᱟ ᱠᱚ ᱩᱱᱠᱩ ᱣᱟᱜ ᱵᱟᱦᱟ ᱥᱟᱸᱦᱟ ᱠᱚ ᱦᱩᱭᱩᱜ ᱜᱮᱭᱟ ᱟᱨ ᱠᱤᱱᱵᱟ ᱡᱟᱸᱦᱟᱭ ᱠᱚ ᱵᱟᱠᱚ ᱪᱷᱟᱹᱴᱭᱟᱹᱨ ᱠᱟᱫ ᱠᱚᱣᱟ ᱩᱱᱠᱩ ᱠᱚ ᱪᱷᱟᱹᱴᱭᱟᱹᱨ ᱠᱚᱣᱟ ᱛᱚᱠᱷᱚᱱ ᱜᱮ ᱤᱱᱟᱹ ᱯᱚᱨᱮ ᱠᱷᱚᱱ ᱟᱜ
ᱟᱞᱮ ᱥᱮᱫ ᱫᱚ ᱚᱱᱠᱟ ᱫᱚ ᱵᱟᱝ ᱦᱩᱭᱩᱜ ᱜᱮᱭᱟ
ᱦᱩᱭᱩᱜᱼᱟ ᱛᱟᱞᱦᱮ
ᱫᱟᱜ ᱫᱚ ᱪᱮᱫ ᱞᱮᱠᱟ ᱠᱚ ᱫᱩᱞ ᱡᱚᱱᱚᱜᱼᱟ ᱟᱯᱮ ᱥᱮᱫ ᱫᱚ ᱪᱮᱫ ᱠᱟᱱ ᱦᱚᱲ ᱠᱚ ᱫᱩᱞ ᱜᱟᱱᱚᱜ ᱛᱮ
ᱦᱩᱸ ᱟᱞᱮ ᱥᱮᱫ ᱫᱚ ᱡᱮᱢᱚᱱ ᱩᱱᱠᱩ ᱞᱟᱸᱫᱟ ᱜᱟᱱᱚᱜ ᱡᱟᱦᱟᱭ ᱠᱚ ᱦᱳᱭᱳᱜᱼᱟ ᱦᱤᱞᱤ ᱛᱟᱠᱚ ᱛᱟᱯᱚᱨ ᱢᱟᱢᱟᱭᱩ ᱛᱟᱠᱚ ᱫᱟᱫᱩ ᱛᱟᱠᱚ ᱱᱚᱝᱠᱟᱱ ᱦᱚᱲ ᱟᱜ ᱱᱚᱝᱠᱟᱱ ᱦᱚᱲ ᱴᱷᱮ ᱦᱸᱟᱜ ᱫᱩᱞ ᱦᱩᱭᱩᱜ ᱜᱮᱭᱟ
ᱟᱪᱪᱷᱟ ᱞᱟᱸᱫᱟ ᱜᱟᱱᱚᱜ ᱦᱚᱲ ᱵᱟᱝ
ᱦᱳᱭ ᱦᱳᱭ
ᱟᱞᱮ ᱥᱮᱫ ᱦᱚᱸ ᱟᱞᱮ ᱥᱮᱫ ᱦᱚᱸ ᱚᱱᱠᱟ ᱜᱮ ᱞᱟᱸᱫᱟ ᱜᱟᱱᱚᱜ ᱦᱚᱲ ᱠᱚᱜᱮ ᱠᱚ ᱫᱩᱞ ᱟᱠᱚ ᱜᱮᱭᱟ
ᱟᱪᱪᱷᱟ
ᱦᱳᱭ ᱟᱨ ᱟᱯᱮ ᱥᱮᱫ ᱫᱚ ᱫᱟᱜ ᱫᱩᱞ ᱠᱟᱛᱮᱜ ᱫᱚ ᱴᱟᱢᱟᱠ ᱛᱩᱢᱫᱟᱹᱜ ᱛᱮᱠᱚ ᱮᱱᱮᱡ ᱜᱮᱭᱟ ᱥᱮ ᱢᱟᱭᱤᱠ ᱵᱚᱠᱥ ᱛᱮᱠᱚ ᱮᱱᱮᱡᱽ ᱜᱮᱭᱟ
ᱴᱟᱢᱟᱠ ᱛᱩᱢᱫᱟᱜ ᱟᱛᱮᱫ ᱜᱮᱠᱚ ᱮᱱᱮᱡᱽ ᱜᱮᱭᱟ
ᱟᱪᱪᱷᱟ
ᱚᱱᱟ ᱵᱚᱠᱥ ᱠᱚᱫᱚ ᱵᱟᱝ ᱪᱟᱞᱟᱜ ᱜᱮᱭᱟ
ᱦᱳᱭ ᱟᱞᱮ ᱥᱮᱫ ᱦᱚᱸ ᱚᱱᱠᱟ ᱜᱮ
ᱚ
ᱴᱟᱢᱟᱠ ᱛᱩᱢᱫᱟᱜ ᱛᱮᱜᱮ ᱠᱚ ᱮᱱᱮᱡ ᱜᱮᱭᱟ
ᱦᱩᱸ ᱡᱮ ᱢᱚᱱ ᱟᱞᱮ ᱥᱮᱫ ᱡᱮᱢ ᱚᱱ ᱩᱸᱢ ᱦᱤᱞᱳᱜ
ᱦᱩᱸ
ᱩᱱ ᱦᱤᱞᱳᱜ ᱫᱚ ᱡᱮ ᱢᱚᱱ ᱥᱮᱸᱫᱽᱨᱟ ᱠᱚ ᱪᱟᱞᱟᱜ ᱜᱮᱭᱟ ᱥᱮᱸᱫᱽᱨᱟ ᱦᱮᱸ ᱥᱮᱸᱫᱽᱨᱟ ᱠᱟᱛᱮᱜ ᱠᱚ ᱟᱹᱜᱩᱭᱟ ᱢᱟᱱᱮ ᱚᱱᱟ ᱚᱱᱮ ᱢᱟᱱᱮ ᱡᱟᱦᱟ ᱢᱟᱱᱮ ᱵᱟᱦᱟ ᱠᱚ ᱵᱟᱝ
ᱦᱳᱭ
ᱚᱱᱮ ᱡᱟᱦᱟ ᱚᱱᱟ ᱠᱚ ᱥᱮᱸᱫᱽᱨᱟ ᱠᱟᱛᱮᱫ ᱠᱚ ᱟᱹᱜᱩᱭ ᱜᱮᱭᱟ
ᱟᱪᱪᱷᱟ
ᱦᱮᱸ ᱟᱨ ᱡᱟᱞᱮ ᱦᱤᱞᱳᱜ ᱫᱚ ᱡᱮ ᱢᱚᱱ ᱩᱱ ᱦᱚᱸ ᱥᱮᱸᱫᱽᱨᱟ ᱠᱚ ᱪᱟᱞᱟᱜ ᱜᱮᱭᱟ ᱩᱱᱫᱚ ᱩᱱᱠᱩ ᱵᱤᱨ ᱨᱮᱱ ᱡᱤᱵᱽ ᱡᱤᱭᱟᱹᱞᱤ ᱥᱮᱸᱫᱽᱨᱟ ᱠᱚ ᱪᱟᱞᱟᱜᱼᱟ ᱡᱟᱸᱦᱟᱭ ᱜᱮ ᱢᱟᱱᱮ ᱧᱟᱢ ᱠᱚᱣᱟ ᱠᱚ ᱩᱱᱠᱩ ᱠᱚ ᱜᱚᱡ ᱟᱹᱜᱩ ᱠᱚᱣᱟ
ᱩᱸ
ᱟᱨ ᱤᱱᱟᱹ ᱯᱚᱨᱮ ᱩᱸ ᱩᱱᱠᱩ ᱩᱸ ᱜᱮᱸᱫ ᱨᱚ ᱠᱟᱛᱮᱜ ᱢᱟᱱᱮ ᱚᱱᱟ ᱫᱚ ᱦᱟᱹᱴᱤᱧ ᱡᱚᱱᱤᱜ ᱟᱠᱚ,
ᱟᱪᱪᱷᱟ ᱟᱞᱮ ᱥᱮᱫ ᱫᱚ ᱚᱱᱠᱟ ᱫᱚ ᱵᱟᱝ ᱦᱩᱭᱩᱜ ᱜᱮᱭᱟ᱾
ᱚᱸ
ᱛᱟᱦᱞᱮ ᱟᱯᱮ ᱫᱚ ᱵᱟᱦᱟ ᱫᱚ ᱯᱮ ᱢᱟᱦᱟᱸ ᱜᱮᱯᱮ ᱢᱟᱱᱟᱣ ᱜᱮᱭᱟ?
ᱦᱮᱸ ᱯᱮ ᱢᱟᱦᱟᱸ ᱜᱮ᱾
ᱦᱩᱸ ᱟᱞᱮ ᱥᱮᱫ ᱦᱚ ᱯᱮ ᱢᱟᱦᱟᱸ ᱞᱮ ᱢᱟᱱᱟᱣ ᱜᱮᱭᱟ᱾
ᱩᱸ
ᱟᱨ ᱵᱟᱦᱟ ᱨᱮᱫᱚ ᱯᱮ ᱯᱤᱴᱟᱹ ᱞᱟᱴᱷᱟᱭ ᱜᱮᱭᱟ ᱥᱮ ᱵᱟᱝ?
ᱟᱸ
ᱦᱩᱸ
ᱦᱩᱸ ᱪᱮᱫ ᱮᱢ ᱞᱟᱹᱭ ᱠᱮᱜᱼᱟ?
ᱤᱧ ᱵᱟᱦᱟ ᱨᱮ ᱫᱚ ᱯᱮ ᱯᱤᱴᱟᱹ ᱞᱟᱴᱷᱟᱭ ᱜᱮᱭᱟ ᱥᱮ ᱵᱟᱝ?
ᱟᱞᱮ ᱥᱮᱫ ᱫᱚ ᱡᱮᱢᱚᱱ ᱯᱮᱲᱟ ᱠᱚᱠᱚ ᱦᱮᱜ ᱞᱮᱱ ᱠᱷᱟᱱ ᱡᱩᱫᱤ ᱩᱸᱻ ᱡᱟᱸᱦᱟᱭ ᱢᱟᱱᱮ, ᱩᱸ ᱢᱟᱹᱭ ᱵᱤᱴᱤ ᱛᱟᱠᱚ ᱡᱩᱫᱤ ᱦᱤᱡᱩᱜ ᱟᱠᱚ ᱮᱸᱰᱮ ᱠᱷᱟᱱ ᱢᱟᱱᱮ ᱯᱤᱴᱷᱟᱹ ᱞᱟᱴᱷᱟ ᱦᱳᱭᱳᱜ ᱜᱮᱭᱟ ᱵᱟᱝ ᱠᱷᱟᱱ ᱫᱚ ᱵᱟᱝ᱾
ᱟᱪᱪᱷᱟ ᱟᱨ ᱪᱮᱫ ᱯᱮ ᱯᱤᱴᱷᱟᱹᱭ ᱜᱮᱭᱟ ᱛᱟᱦᱚᱞᱮ ᱵᱟᱦᱟ ᱨᱮᱫᱚ?
ᱡᱟᱨ ᱡᱮᱢᱚᱱ ᱡᱟᱦᱟᱸ ᱞᱮᱠᱟᱭ ᱠᱩᱨᱟᱹᱣ ᱫᱟᱨᱮᱭᱟᱜ-ᱟ ᱚᱝᱠᱟᱜᱮ᱾
ᱟᱪᱪᱷᱟ,
ᱦᱩᱸ
ᱦᱳᱭᱛᱚ ᱟᱨ,
ᱟᱯᱮ ᱥᱮᱜ ᱯᱤᱴᱷᱟᱹ ᱞᱟᱴᱷᱟ ᱠᱚ ᱦᱳᱭᱳᱜ ᱜᱮᱭᱟ ᱥᱮ?
ᱟᱞᱮ ᱥᱮᱜ ᱦᱚᱸ ᱦᱩᱭᱩᱜ ᱜᱮᱭᱟ ᱯᱤᱴᱷᱟᱹ ᱞᱟᱴᱷᱟ ᱫᱚ᱾ ᱯᱮᱲᱟ ᱵᱟᱝᱠᱚ ᱦᱤᱡᱩᱜ ᱨᱮᱦᱚᱸ ᱯᱤᱴᱷᱟᱹᱭ ᱜᱮᱭᱟ ᱠᱚ ᱟᱛᱩ ᱦᱚᱲ ᱥᱟᱱᱟᱢ ᱦᱚᱲ ᱠᱚ ᱯᱤᱴᱷᱟᱹᱭ ᱜᱮᱭᱟ ᱛᱚ ᱟᱫᱚ ᱚᱱᱟ ᱛᱮ ᱥᱟᱱᱟᱢ ᱦᱚᱲ ᱜᱮᱞᱮ ᱯᱤᱴᱷᱟᱹᱭ ᱜᱮᱭᱟ ᱮᱱᱦᱤᱞᱳᱜ ᱫᱚ᱾
ᱟᱪᱪᱷᱟ ᱢᱟᱱᱮ ᱚᱱᱛᱮᱱᱟᱜ ᱱᱤᱭᱚᱢ ᱜᱮ ᱚᱝᱠᱟ ᱵᱟᱝ ᱥᱮ,
ᱦᱳᱭ᱾
ᱚᱸ
ᱟᱨ ᱱᱚᱜ-ᱚᱭ ᱡᱮ ᱟᱸᱡᱚᱢᱚᱜ ᱠᱟᱱᱟ ᱡᱮ ᱢᱟᱱᱮ ᱵᱟᱦᱟᱨᱮ, ᱵᱟᱦᱟ ᱡᱟᱞᱮ ᱦᱤᱞᱳᱜ ᱫᱟᱜᱽ ᱫᱩᱞ ᱦᱤᱞᱳᱜ ᱢᱟᱭᱤᱠ ᱵᱚᱠᱥ ᱟᱛᱮᱜ ᱠᱚ ᱮᱱᱮᱡ ᱜᱮᱭᱟ ᱠᱤᱪᱷᱩ ᱠᱤᱪᱷᱩ ᱟᱛᱳ ᱠᱚᱨᱮ, ᱛᱚ ᱚᱱ ᱚᱱᱟ ᱵᱟᱨᱮ ᱛᱮᱫᱚ ᱪᱮᱫ ᱮᱢ ᱞᱟᱹᱭᱟ ᱢᱤᱫᱵᱟᱨ ᱠᱟᱛᱷᱟ?
ᱚᱱᱟ ᱵᱟᱨᱮ ᱛᱮᱫᱚ ᱤᱧᱫᱩᱧ ᱞᱟᱹᱭᱟ ᱡᱮ ᱱᱚᱝᱠᱟ ᱫᱚ ᱵᱟᱝ ᱩᱪᱤᱛ ᱠᱟᱱᱟ ᱡᱮ ᱩᱸᱜ, ᱵᱟᱦᱟ ᱞᱮᱠᱟᱱ ᱫᱤᱱ ᱨᱮ ᱢᱟᱱᱮ ᱵᱟᱦᱟ ᱞᱮᱠᱟᱱ ᱡᱟᱞᱮ ᱫᱤᱱ ᱨᱮ, ᱢᱟᱭᱤᱠ ᱵᱚᱠᱥ ᱛᱮ ᱮᱱᱮᱜ᱾
ᱦᱳᱭ, ᱤᱧᱦᱚ ᱚᱱᱟᱜᱤᱧ ᱞᱟᱹᱭᱟ ᱡᱮᱦᱮᱛᱩ ᱩᱱᱟ ᱫᱚ ᱟᱵᱚᱣᱟᱜ ᱨᱤᱛᱤ ᱨᱮᱫᱚ ᱵᱟᱹᱱᱩᱜ ᱟᱠᱟᱜ-ᱟ ᱥᱮ᱾
ᱦᱩᱸ ᱦᱩᱸ ᱦᱩᱸ ᱟᱹᱰᱤ ᱡᱟᱭᱜᱟ ᱨᱮᱜᱮ ᱱᱮᱛᱟᱨ ᱫᱚ ᱚᱝᱠᱟ ᱦᱩᱭᱩᱜ ᱠᱟᱱᱟ᱾
ᱦᱳᱭ ᱛᱟᱦᱚᱞᱮ ᱟᱢᱟᱜ ᱞᱟᱹᱭ ᱛᱮᱫᱚ ᱚᱱᱟ ᱫᱚ ᱩᱪᱤᱛ ᱫᱚ ᱵᱟᱝ ᱠᱟᱱᱟ,
ᱦᱩᱸ ᱤᱧᱟᱜ ᱞᱟᱹᱭ ᱛᱮᱫᱚ ᱚᱱᱟ ᱫᱚ ᱩᱪᱤᱛ ᱫᱚ ᱵᱟᱝ ᱠᱟᱱᱟ᱾
ᱟᱪᱪᱷᱟ ᱟᱪᱪᱷᱟ, ᱤᱧᱦᱩᱧ ᱞᱟᱹᱭᱟ ᱚᱱᱟ ᱫᱚ ᱩᱪᱤᱛ ᱫᱚ ᱵᱟᱝ ᱠᱟᱱᱟ᱾ ᱟᱵᱚ ᱡᱩᱫᱤ ᱢᱟᱭᱤᱠ ᱵᱚᱠᱥ ᱵᱚᱱ ᱵᱮᱵ ᱵᱚᱦᱟᱨᱟ ᱛᱟᱦᱚᱞᱮ ᱢᱟᱱᱮ ᱟᱵᱚ ᱢᱟᱱᱮ ᱟᱵᱚ ᱯᱚᱨᱮ ᱡᱟᱦᱟᱸᱭ, ᱡᱟᱦᱟᱸᱭ ᱠᱚ ᱛᱟᱦᱮᱸᱱᱟ ᱩᱱᱠᱩ ᱛᱚ, ᱪᱮᱫ ᱠᱚ ᱥᱮᱬᱟᱭᱟ ᱩᱝᱠᱩ ᱫᱚ ᱴᱟᱢᱟᱠ ᱛᱩᱢᱫᱟᱹᱜ ᱫᱚ ᱵᱟᱝᱠᱚ ᱠᱩᱥᱤᱭᱟᱜᱼᱟ ᱥᱮ ᱩᱱ ᱫᱚ ᱱᱤᱛᱚᱜ ᱠᱷᱚᱱ ᱱᱤᱛᱚᱜ ᱠᱷᱚᱱ ᱜᱮ ᱴᱟᱢᱟᱠ ᱛᱩᱢᱫᱟᱜ ᱛᱮ ᱮᱱᱮᱡ ᱥᱮᱨᱮᱧ ᱞᱮᱠᱷᱟᱡ ᱫᱚ ᱩᱱᱠᱩ ᱦᱚᱸᱠᱚ ᱞᱟᱹᱭᱟ ᱡᱮ ᱵᱟᱝ ᱱᱩᱣᱟ ᱫᱚ ᱞᱟᱦᱟ ᱠᱷᱚᱱ ᱜᱮ ᱠᱚ ᱮᱱᱮᱡ ᱥᱮᱨᱮᱧ ᱟᱹᱜᱩ ᱠᱟᱜ-ᱟ ᱟᱨ ᱱᱤᱛᱚᱜ ᱡᱩᱫᱤ ᱱᱩᱝᱠᱟ ᱢᱟᱭᱤᱠ ᱵᱚᱠᱥ ᱛᱮ ᱵᱚᱱ ᱮᱱᱮᱡ-ᱟ ᱛᱟᱦᱞᱮ ᱛᱚ ᱩᱱᱠᱩ ᱦᱚᱸᱠᱚ ᱞᱟᱹᱭᱟ ᱡᱮ ᱦᱮᱸ ᱞᱟᱦᱟ